ᱡᱚᱦᱟᱨ ᱜᱮ ᱜᱚᱝᱠᱮ᱾
ᱦᱳᱭ ᱥᱮᱛᱟᱜ ᱡᱚᱦᱟᱨ ᱜᱚᱝᱠᱮ᱾
ᱦᱮ ᱥᱟᱜᱩᱱ ᱥᱮᱛᱟᱜ ᱡᱚᱦᱟᱨ᱾ ᱱᱟᱯᱟᱭ ᱵᱟᱲᱟ ᱜᱮ ᱛᱚ?
ᱦᱳᱭ ᱥᱮᱫᱚ ᱛᱮᱦᱮᱧ ᱦᱟᱹᱵᱤᱡ ᱫᱚ ᱢᱚᱸᱡᱽ ᱜᱮ᱾
ᱟᱪᱪᱷᱟ ᱢᱚᱸᱡᱽ ᱵᱚᱱ ᱛᱟᱦᱮᱸᱞᱮᱱ ᱠᱷᱟᱡ ᱜᱮ, ᱟᱨ ᱛᱚᱵᱮ ᱪᱮᱫ ᱪᱤᱠᱟᱹ ᱵᱟᱲᱟᱭ ᱦᱩᱭᱩᱜ ᱠᱟᱱᱟ ᱛᱤᱦᱤᱧ ᱜᱟᱯᱟ ᱫᱚ?
ᱛᱤᱦᱤᱧ ᱜᱟᱯᱟ ᱫᱚ ᱟᱨ ᱪᱮᱫ ᱮᱢ ᱪᱤᱠᱟᱭᱟ? ᱛᱤᱦᱤᱧ ᱜᱟᱯᱟ ᱫᱚ ᱱᱚᱜᱼᱚᱭ ᱠᱷᱮᱛ ᱠᱚᱨᱮᱜ ᱜᱮ ᱫᱟᱬᱟ ᱵᱟᱹᱲᱟᱭ ᱦᱩᱭᱩᱜ ᱠᱟᱱᱟ ᱚᱠᱟ ᱠᱚᱨᱮ ᱵᱟᱛᱟᱨᱚᱜ ᱠᱟᱱᱟ ᱥᱮ ᱪᱮᱠᱟᱜ ᱠᱟᱱᱟ᱾
ᱦᱮᱸ
ᱱᱟᱦᱮᱞ ᱰᱟᱝᱽᱨᱟ ᱠᱚᱸᱭᱚᱜ ᱵᱟᱲᱟ ᱦᱩᱭᱩᱜᱹ ᱠᱟᱱᱟ ᱩᱱᱠᱩ ᱠᱚ ᱡᱚᱲᱟ ᱵᱟᱲᱟᱣ ᱵᱟᱲᱟ ᱠᱚᱨᱮ ᱱᱚᱣᱟ ᱵᱩᱡᱷᱟᱹᱜ ᱠᱟᱱᱟ ᱵᱚᱞᱮ ᱢᱤᱫ ᱜᱷᱟᱹᱲᱤ ᱚᱠᱚᱭ ᱠᱚ ᱦᱩᱭᱩᱜᱼᱟ ᱥᱮ ᱪᱮᱫ ᱞᱮᱠᱟ ᱫᱚ ᱮᱢᱚᱜ ᱟᱠᱚ ᱥᱮ ᱵᱟᱠᱚ ᱮᱢᱚᱜᱼᱟ ᱥᱮ ᱟᱠᱚᱣᱟᱜ ᱱᱤᱡᱮᱨ ᱛᱮᱸᱠᱚ ᱠᱩᱥᱤᱭᱟᱜ ᱠᱟᱱᱟ ᱛᱷᱚ?
ᱟᱪᱪᱷᱟ ᱟᱪᱪᱷᱟ ᱥᱤᱭᱳᱜ ᱞᱟᱹᱜᱤᱫ ᱵᱚᱞᱮ?
ᱦᱮᱸ ᱥᱤᱭᱳᱜ ᱞᱟᱹᱜᱤᱫ ᱵᱚᱞᱮ ᱛᱷᱚᱲᱟ ᱜᱟᱱ ᱟᱯᱷᱚᱨ ᱜᱟᱹᱰᱤ ᱩᱞᱴᱟ ᱦᱩᱭ ᱠᱚᱜᱼᱟ᱾
ᱟᱞᱮ ᱦᱚᱸ ᱱᱚᱛᱮ ᱟᱯᱷᱚᱨ ᱵᱟᱲᱟ ᱦᱩᱭᱩᱜ ᱠᱟᱱᱟ ᱾ ᱥᱮᱛᱟᱜ ᱥᱮᱛᱟᱜ ᱫᱟᱬᱟᱵᱟᱲᱟ ᱾
ᱦᱩᱸ᱾
ᱟᱪᱪᱷᱟ ᱱᱚᱜᱼᱚᱭ ᱟᱯᱮ ᱥᱮᱫ ᱫᱚ ᱯᱷᱩᱴᱵᱚᱞ ᱠᱷᱮᱞᱳᱰ ᱠᱚ ᱦᱩᱭ ᱵᱟᱲᱟᱜ ᱟᱥᱮ ᱵᱟᱝ?
ᱦᱩᱭ ᱫᱚ ᱦᱩᱭᱩᱜ ᱜᱮᱭᱟ ᱾
ᱦᱩᱸ ᱾ ᱟᱫᱚ ᱪᱮᱫ ᱞᱮᱠᱟ ᱠᱟᱹᱴᱤᱡ ᱠᱟᱹᱴᱤᱡ ᱦᱩᱭᱩᱜᱼᱟ ᱥᱮ ᱞᱟᱹᱴᱩ ᱯᱷᱩᱴᱵᱚᱞ ᱠᱷᱮᱞᱳᱰ ᱦᱚᱸ ᱦᱩᱭᱩᱜᱼᱟ?
ᱱᱮᱛᱟᱨ ᱫᱚ ᱱᱚᱣᱟ ᱠᱚᱨ ᱫᱚ ᱠᱟᱹᱴᱤᱡ ᱠᱟᱹᱴᱤᱡ ᱟ ᱜᱮ ᱦᱳᱭᱳᱜ ᱠᱟᱱᱟ ᱞᱟᱦᱟ ᱛᱮ ᱦᱩᱭ ᱵᱟᱲᱟᱭᱱᱟ ᱞᱟᱹᱴᱩᱣᱟᱜ ᱫᱚ ᱾
ᱟᱪᱪᱷᱟ, ᱞᱟᱹᱴᱩᱣᱟᱜ ᱫᱚ ᱛᱤᱱᱟᱹᱜ ᱞᱟᱹᱴᱩ ᱞᱟᱹᱴᱩ ᱦᱩᱭ ᱠᱚᱜᱼᱟ?
ᱮᱠᱴᱩᱣᱟᱜ ᱫᱚ ᱢᱟᱡᱷᱟᱲᱤ ᱵᱚᱞᱮ ᱛᱤᱥ ᱪᱟᱞᱞᱤᱥ ᱦᱟᱡᱟᱨ ᱨᱮᱭᱟᱜ ᱠᱚ ᱫᱚᱦᱚᱭᱟ ᱾
ᱟᱪᱪᱷᱟ ᱟᱪᱪᱷᱟ ᱾
ᱥᱳᱞᱞᱳ ᱴᱤᱢ ᱠᱚ ᱫᱚᱦᱚ ᱠᱚᱣᱟ ᱾
ᱦᱮᱸ ᱟᱫᱚ ᱜᱚᱢᱠᱮ ᱟᱯᱮ ᱥᱮᱫ ᱦᱟᱺᱰᱤ ᱦᱟᱹᱴᱭᱟᱹ ᱠᱚᱨᱮ ᱟᱨ ᱧᱮᱞ ᱠᱟᱜ-ᱟᱹᱧ ᱚᱱᱛᱮ ᱡᱤᱞ ᱠᱚᱠᱚ ᱟᱹᱠᱷᱨᱤᱧᱟ ᱵᱟᱝ? ᱦᱟᱹᱴᱭᱟᱹ ᱨᱮᱦᱚᱸ ᱟᱨ ᱦᱟᱹᱴᱤᱭᱟᱹ ᱨᱮᱜᱮ ᱠᱚ ᱩᱛᱩᱭᱟᱠᱚ ᱟᱛᱟᱭᱟᱠᱚ ᱾
ᱦᱩᱸ ᱾
ᱟᱨ ᱵᱚᱞ ᱮᱱᱮᱡ ᱴᱟᱺᱰᱤ ᱨᱮᱦᱚᱸ ᱚᱱᱠᱟ ᱜᱮ ᱾ ᱡᱟᱜᱟ ᱡᱟᱜᱟ ᱛᱮᱧ ᱧᱮᱞ ᱵᱟᱲᱟᱣ ᱟᱠᱟᱫ ᱟᱫᱚ ᱟᱯᱮᱥᱮᱫ ᱪᱮᱫ ᱞᱮᱠᱟ?
ᱦᱮᱸ ᱟᱞᱮᱥᱮᱫ ᱦᱚᱸ ᱩᱱᱟᱹ ᱫᱷᱟᱨᱟ ᱠᱟᱱ ᱜᱮᱭᱟ ᱾
ᱟᱪᱪᱷᱟ ᱟᱪᱪᱷᱟ ᱾
ᱛᱤᱱᱟᱹᱜ ᱧᱮ-ᱧᱮᱞ ᱵᱟᱠᱚ ᱪᱟᱞᱟᱜᱼᱟ ᱵᱚᱞ ᱜᱟᱛᱮᱜ ᱧᱮ-ᱧᱮᱞ
ᱦᱩᱸ ᱾
ᱚᱱᱟ ᱠᱷᱚᱱᱚᱡ ᱵᱟᱹᱲᱛᱤ ᱫᱚ ᱚᱱᱟ ᱧᱩ ᱡᱚᱢ ᱞᱟᱹᱜᱤᱫ ᱠᱚ ᱪᱟᱞᱟᱜᱼᱟ ᱾
ᱟᱪᱪᱷᱟ ᱟᱪᱪᱷᱟ ᱾
ᱚᱱᱮ ᱚᱠᱚᱭ ᱫᱚ ᱦᱟᱺᱰᱤ ᱧᱩ ᱪᱟᱠᱷᱱᱟ ᱡᱚᱢ ᱱᱚᱣᱟ ᱠᱩ ᱞᱟᱹᱜᱤᱫ ᱜᱮ ᱦᱟᱸᱜ ᱰᱷᱮᱨ ᱦᱚᱲ ᱫᱚ ᱩᱱᱠᱩ ᱠᱚ ᱦᱩᱭᱩᱜᱼᱟ ᱾
ᱟᱪᱪᱷᱟ ᱟᱪᱪᱷᱟ ᱾ ᱛᱚᱵᱮ ᱢᱟ ᱟᱹᱰᱤ ᱪᱚᱨᱛᱟᱞ ᱜᱮ ᱟᱯᱮᱥᱮᱫ ᱢᱟ ᱦᱩᱭᱩᱜ ᱪᱚ ᱾
ᱦᱩᱸ ᱾ ᱩᱱᱤ ᱚᱲᱟᱜ ᱨᱮ ᱦᱤᱞᱳᱜ ᱪᱮᱫ ᱦᱚᱸ ᱵᱚᱨᱪᱷᱚᱢ ᱵᱟᱭ ᱠᱟᱹᱢᱤᱭᱟ ᱾ ᱩᱱᱤ ᱢᱟᱱᱮ ᱵᱚᱞ ᱜᱟᱛᱮᱜ ᱧᱮᱞᱤᱧ ᱪᱟᱞᱟᱣ ᱞᱮᱱ ᱜᱮ ᱩᱱᱤ ᱦᱚᱲ ᱜᱮᱢ ᱧᱮᱞᱮᱭᱟ ᱪᱟᱞᱟᱣ ᱠᱟᱛᱮᱫ ᱵᱚᱞᱮ ᱩᱱᱤ ᱫᱚ ᱵᱚᱞ ᱜᱟᱛᱮᱜ ᱫᱚ ᱵᱟᱹᱭ ᱧᱮ-ᱧᱮᱞ ᱠᱟᱱᱟ ᱾ ᱩᱱᱤ ᱫᱚᱢ ᱧᱮᱞᱮᱭᱟ ᱵᱟᱨᱦᱮ ᱨᱮ ᱠᱚ ᱫᱩᱲᱩᱵ ᱠᱟᱱᱟ ᱜᱳᱞ ᱛᱮᱠᱚ ᱫᱩᱲᱩᱵ ᱟᱹᱪᱩᱨ ᱠᱟᱱᱟ ᱚᱸᱰᱮ ᱠᱚ ᱢᱤᱫ ᱵᱟᱹᱴᱤ ᱠᱚ ᱥᱩᱨ ᱠᱟᱫᱟ ᱚᱠᱚᱭ ᱫᱚ ᱢᱤᱫ ᱵᱳᱛᱚᱞ ᱵᱟᱨ ᱵᱳᱛᱚᱞ ᱚᱱᱠᱟ ᱾ ᱥᱩᱨ ᱡᱚᱱᱟ ᱟᱠᱚ ᱦᱟᱱᱟ ᱪᱟᱠᱷᱱᱟ ᱫᱤᱭᱮ ᱾ ᱚᱠᱚᱭᱟᱜ ᱫᱚ ᱪᱮᱫ ᱞᱮᱠᱟ ᱯᱚᱭᱥᱟ ᱛᱟᱭ ᱚᱱᱟ ᱟᱫᱷᱟᱨ ᱛᱮ ᱪᱟᱴᱚᱨ ᱢᱟᱴᱚᱨ ᱚᱱᱟ ᱱᱤᱭᱟᱹ ᱠᱚ ᱟᱫᱚᱢ ᱠᱚ ᱞᱟᱜᱟᱣ ᱠᱟᱜᱼᱟ ᱵᱚᱞ ᱜᱟᱛᱮᱜ ᱫᱚ ᱚᱱᱠᱟ ᱰᱷᱤᱨ ᱫᱚ ᱵᱟᱠᱚ ᱫᱷᱮᱭᱟᱱ ᱠᱚᱣᱟ ᱩᱱᱠᱩ ᱫᱚ ᱾
ᱟᱪᱪᱷᱟ ᱟᱪᱪᱷᱟ ᱟᱫᱚ ᱜᱚᱝᱠᱮ ᱱᱚᱜᱼᱚᱭ ᱡᱮ ᱟᱵᱚ ᱦᱟᱴ-ᱵᱟᱴ ᱨᱮ ᱥᱮ ᱱᱚᱝᱠᱟᱧ ᱧᱮᱞ ᱠᱟᱫᱟ ᱟᱸ ᱪᱚᱠ ᱮᱢᱟᱱ ᱠᱚᱨᱮ ᱱᱚᱜᱼᱚᱱᱠᱟᱻ ᱵᱚᱞᱮ ᱥᱟᱢᱟᱝ ᱥᱚᱫᱚᱨ ᱚᱱᱟ ᱠᱚ ᱡᱤᱱᱤᱥ ᱵᱚᱞᱮ ᱟᱹᱠᱷᱨᱤᱧᱚᱜ ᱠᱟᱱᱟ ᱟᱫᱚ ᱱᱚᱣᱟᱴᱟᱜ ᱚᱠᱟ ᱞᱮᱠᱟ ᱛᱮᱵᱚᱱ ᱤᱭᱟᱹ ᱠᱮᱭᱟ ᱢᱟᱥᱮ ᱛᱷᱚᱲᱟ ᱜᱟᱱ ᱞᱟᱹᱭ ᱛᱟᱞᱟᱝ ᱢᱮ ᱾
ᱱᱚᱣᱟ ᱡᱟᱦᱟᱸ ᱴᱟᱜ ᱜᱚᱝᱠᱮ ᱞᱤᱧ ᱧᱮᱞ ᱫᱟ ᱱᱚᱣᱟ ᱢᱤᱫᱴᱮᱡ ᱟᱵᱚ ᱵᱟᱵᱟ ᱦᱚᱲ ᱨᱮᱦᱚᱸ ᱢᱤᱫᱴᱮᱡ ᱠᱚᱢ ᱡᱚᱨᱤᱧ ᱧᱮᱞ ᱧᱟᱢ ᱫᱟ ᱾
ᱟᱪᱪᱷᱟ ᱾
ᱜᱤᱫᱽᱨᱟᱹ ᱢᱟ ᱟᱵᱚ ᱨᱮᱱ ᱠᱟᱱ ᱜᱮᱭᱟ ᱠᱚ ᱾
ᱦᱮᱸ ᱾
ᱜᱤᱫᱽᱨᱟᱹ ᱫᱚ ᱥᱮᱛᱟᱜ ᱞᱮᱱᱠᱷᱟᱡ ᱜᱮ ᱫᱮᱱᱵᱟ ᱵᱟᱨ ᱴᱟᱠᱟ ᱯᱩᱱ ᱴᱟᱠᱟ ᱢᱚᱬᱮ ᱴᱟᱠᱟ ᱯᱚᱭᱥᱟᱭ ᱠᱚᱠᱚᱭᱟ ᱾ ᱫᱤᱭᱮ ᱵᱟᱵᱟ ᱫᱚ ᱦᱟᱸᱜ ᱩᱱᱤ ᱫᱚ ᱵᱟᱭ ᱠᱚᱭᱟ ᱜᱚᱜᱚ ᱜᱮᱭ ᱠᱚᱭᱟ᱾
ᱦᱩᱸ ᱦᱩᱸ
ᱟᱨ ᱜᱚᱜᱚ ᱫᱚ ᱯᱚᱭᱥᱟ ᱫᱚ ᱚᱠᱟᱨᱮ ᱧᱟᱢᱟ᱾
ᱦᱩᱸ ᱦᱩᱸ
ᱪᱮᱫ ᱮ ᱪᱤᱠᱟᱭᱟ᱾ ᱪᱤᱠᱟ ᱩᱱᱤ ᱮᱸᱜᱟᱛ ᱛᱮᱫ ᱫᱚ ᱩᱱᱤᱭᱟᱜ ᱫᱚ ᱛᱚᱵᱮ ᱡᱟᱦᱟᱱᱟᱜ ᱪᱤᱠᱮᱟᱭ ᱦᱩᱭᱩᱜ ᱛᱤᱧᱟᱹ ᱤᱧᱜᱮ
ᱟᱪᱪᱷᱟ ᱟᱪᱪᱷᱟ
ᱵᱟᱵᱟ ᱦᱚᱲ ᱚᱱᱮ ᱚᱱᱠᱟ ᱵᱚᱱ ᱫᱟᱬᱟᱱᱟ ᱦᱟᱱᱛᱮ ᱱᱟᱛᱮ ᱵᱟᱵᱚᱱ ᱯᱚᱭᱥᱟ ᱵᱟᱵᱚᱱ ᱨᱳᱡᱽᱜᱟᱨ ᱮᱫᱟ᱾
ᱦᱩᱸ
ᱛᱚ ᱚᱱᱟ ᱠᱚ ᱟᱡ ᱩᱯᱟᱹᱭ ᱧᱮᱞ ᱠᱟᱛᱮᱫ ᱩᱱᱠᱩ ᱫᱚ ᱦᱮᱸᱴ ᱱᱚᱸᱰᱮ ᱦᱟᱹᱴᱤᱭᱟᱹᱟᱹ ᱥᱩᱨ ᱨᱮ ᱦᱩᱭᱩᱜ ᱠᱟᱱᱟ ᱱᱚᱰᱮ ᱵᱚᱞ ᱜᱟᱛᱮ ᱦᱩᱭᱩᱜ ᱠᱟᱱᱟ ᱦᱟᱺᱰᱤ ᱫᱚᱦᱚᱭᱟ᱾
ᱦᱩᱸ ᱦᱩᱸ
ᱚᱱᱟ ᱠᱷᱚᱡ ᱡᱟᱜᱮ ᱢᱤᱫ ᱯᱚᱭᱥᱟ ᱦᱩᱭᱩᱜᱼᱟ, ᱵᱩᱞᱩᱝ ᱥᱩᱱᱩᱝ ᱦᱚᱸ ᱪᱟᱞᱟᱜᱼᱟ ᱚᱲᱟᱜ ᱨᱮᱭᱟᱜ ᱥᱟᱶᱛᱮ ᱜᱤᱫᱽᱨᱟᱹ ᱠᱚ ᱢᱤᱫᱵᱟᱨ ᱴᱟᱠᱟ ᱠᱚ ᱮᱢᱟ ᱠᱚᱣᱟ ᱚᱱᱟ ᱠᱷᱚᱡ ᱜᱮ᱾
ᱦᱩᱸ ᱦᱩᱸ ᱦᱩᱸ
ᱚᱱᱟ ᱠᱷᱟᱹᱛᱤᱨ ᱛᱮ ᱦᱟᱺᱰᱤ ᱫᱚ ᱪᱟᱵᱟᱜ ᱨᱮᱭᱟᱜ ᱫᱚ ᱟᱵᱚ ᱥᱮᱫ ᱠᱷᱚᱡ ᱜᱮ ᱪᱟᱵᱟᱜᱼᱟ ᱵᱟᱵᱟ ᱦᱚᱲ ᱥᱮᱫ ᱠᱷᱚᱡ ᱜᱮ ᱚᱱᱟ ᱫᱚᱵᱚᱱ ᱪᱟᱵᱟ ᱫᱟᱲᱮᱭᱟᱜᱼᱟ᱾
ᱦᱮᱸ ᱦᱮᱸ ᱟᱵᱚᱣᱟᱜ ᱢᱟᱱᱮ ᱟᱵᱚ ᱛᱤᱱᱟᱹᱜ ᱵᱟᱹᱲᱛᱤ ᱵᱚᱱ ᱠᱟᱢᱟᱣ ᱫᱟᱲᱮᱭᱟᱜᱼᱟ ᱩᱱᱟᱹᱜ ᱩᱥᱟᱹᱨᱟ ᱚᱱᱟ ᱡᱤᱱᱤᱥ ᱠᱚᱢᱚᱜᱼᱟ ᱥᱮ ᱵᱟᱝ
ᱦᱮᱸ ᱦᱩᱸ
ᱟᱪᱪᱷᱟ ᱟᱫᱚ ᱟᱫᱚ ᱢᱤᱫ ᱵᱟᱨ ᱦᱚᱲ ᱫᱚᱧ ᱧᱮᱞᱮᱫ ᱠᱚᱜᱮᱭᱟ ᱵᱟᱦᱨᱮ ᱠᱟᱹᱢᱤ ᱠᱚᱠᱚ ᱪᱟᱞᱟᱜ ᱠᱟᱱᱟ ᱢᱚᱡᱽ ᱜᱮ᱾ ᱯᱚᱭᱥᱟ ᱴᱟᱠᱟ ᱠᱚ ᱟᱨᱡᱟᱣ ᱟᱹᱜᱩᱭᱮᱫᱟ ᱟᱨ ᱠᱚ ᱚᱲᱟᱜ ᱫᱩᱣᱟᱹᱨ ᱫᱟᱠᱚ ᱜᱷᱟᱨᱚᱸᱡᱽ ᱫᱟᱠᱚ ᱥᱮ ᱟᱠᱚᱨᱮᱱ ᱜᱤᱫᱽᱨᱟᱹ ᱠᱚ ᱢᱚᱡᱽ ᱢᱚᱡᱽ ᱤᱥᱠᱩᱞ ᱠᱚᱨᱮ ᱠᱚ ᱯᱟᱲᱦᱟᱣ ᱚᱪᱚᱭᱮᱫ ᱠᱚᱣᱟ᱾ ᱱᱚᱝᱠᱟᱱ ᱠᱚᱦᱚᱸ ᱧᱮᱞᱚᱜᱚᱜ ᱠᱟᱱ ᱜᱮᱭᱟ ᱱᱚᱝᱠᱟᱱᱟᱜ ᱦᱚᱸ
ᱦᱩᱸᱦᱩᱸ
ᱛᱚᱵᱮ ᱱᱤᱛᱚᱜ ᱢᱟ ᱱᱚᱜᱼᱚᱭ ᱥᱟᱢᱱᱮᱭ ᱠᱟᱱᱟ ᱯᱮᱜᱮᱞ ᱡᱩᱱ
ᱦᱩᱸᱦᱩᱸ
ᱟᱫᱚ ᱯᱮᱜᱮᱞ ᱡᱩᱱ ᱫᱚ ᱵᱷᱚᱜᱽᱱᱟᱰᱤ ᱪᱟᱞᱟᱜ ᱦᱩᱭᱩᱜ ᱜᱮᱭᱟ ᱥᱮ ᱚᱲᱟᱜ ᱠᱚᱨᱮ ᱜᱮ ᱢᱟᱱᱟᱣ ᱦᱩᱭᱩᱜᱼᱟ᱾
ᱚᱲᱟᱜ ᱠᱚᱨᱮ ᱫᱚ ᱢᱟᱱᱟ ᱫᱚ ᱮᱥᱮ ᱫᱚ ᱵᱟᱨ ᱵᱚᱪᱷᱚᱨ ᱜᱟᱱ ᱫᱚ ᱱᱚᱛᱮ ᱨᱮᱜᱮ ᱢᱟᱱᱟᱣ ᱦᱩᱭᱱᱟ ᱚᱲᱟᱜ ᱥᱮᱫ ᱨᱮᱜᱮ᱾
ᱦᱳᱭ
ᱟᱫᱚ ᱱᱤᱭᱟᱹ ᱫᱷᱟᱣ ᱫᱚ ᱜᱚᱴᱟᱜ ᱠᱟᱱᱟ ᱵᱚᱞᱮ ᱦᱟᱸᱰᱮ ᱪᱟᱞᱟᱣ ᱦᱮᱡ ᱞᱮᱱ ᱠᱷᱟᱱ ᱢᱩᱴᱷᱟᱹᱱ ᱠᱚ ᱧᱮᱞ ᱟᱹᱜᱩᱭ ᱦᱩᱭᱩᱜᱼᱟ᱾
ᱟᱪᱪᱷᱟ ᱟᱪᱪᱷᱟ ᱜᱚᱝᱠᱮ ᱢᱤᱫ ᱫᱷᱟᱣ ᱜᱟᱱ ᱪᱟᱞᱟᱣ ᱵᱟᱲᱟ ᱦᱩᱭ ᱟᱠᱟᱱ ᱜᱮᱭᱟ ᱥᱮ ᱵᱟᱝ?
ᱪᱟᱞᱟᱣ ᱫᱚ ᱵᱟᱝ ᱪᱟᱞᱟᱣ ᱦᱩᱭ ᱠᱟᱱᱟ ᱠᱷᱟᱹᱞᱤ ᱢᱮᱱᱛᱮᱜᱮ ᱢᱮᱱ ᱠᱟᱱᱟ ᱵᱚᱞᱮ ᱪᱟᱞᱟᱜ ᱦᱩᱭᱩᱜ-ᱟ ᱟᱫᱚ᱾ ᱚᱱᱠᱟ ᱚᱠᱛᱚ ᱜᱮ ᱵᱟᱝ ᱧᱟᱢᱚᱜ ᱠᱟᱱ ᱵᱟᱝ ᱫᱚ ᱩᱱᱟᱹᱜ ᱨᱮᱸᱜᱮᱡ ᱵᱟᱹᱱᱩᱜ
ᱦᱮᱸ ᱦᱩᱸ
ᱵᱟᱝ ᱫᱚ ᱯᱚᱭᱥᱟ ᱴᱟᱠᱟ ᱵᱟᱝ ᱠᱩᱞᱟᱹᱜ ᱠᱟᱱᱛᱮ
ᱟᱪᱪᱷᱟ ᱟᱪᱪᱷᱟ ᱚ ᱦᱩᱞ ᱢᱟᱦᱟ ᱠᱟᱱᱟ ᱟᱵᱚ ᱥᱟᱱᱛᱟᱲ ᱦᱚᱯᱚᱱ ᱫᱚ ᱤᱧᱫᱩᱧ ᱢᱮᱱ ᱠᱮᱭᱟ ᱵᱚᱞᱮ ᱢᱟᱱᱞᱤᱭᱟ ᱵᱟᱵᱚᱱ ᱪᱟᱞᱟᱣ ᱫᱟᱲᱮᱭᱟᱜ ᱠᱟᱱᱟ᱾ ᱛᱮᱫ ᱪᱟᱞᱟᱜ ᱞᱟᱹᱜᱤᱫ ᱯᱟᱭᱥᱟᱼ ᱴᱟᱠᱟ ᱡᱟᱹᱨᱩᱲ ᱜᱮᱭᱟ᱾ ᱟᱨ ᱟᱵᱚ ᱢᱟ ᱡᱚᱛᱚᱜᱮ ᱨᱮᱸᱜᱮᱡ ᱦᱚᱯᱚᱱ ᱥᱟᱱᱛᱟᱲ ᱦᱚᱯᱚᱱ ᱦᱚᱯᱚᱱ ᱢᱟ ᱚᱱᱮᱠᱚ ᱢᱮᱱ ᱞᱮᱠᱟ ᱟᱹᱰᱤ ᱢᱤᱫ ᱵᱟᱨ ᱦᱚᱲᱜᱮ ᱦᱟᱜ ᱥᱮᱬᱟ ᱢᱟᱪᱷᱟ ᱫᱚ ᱢᱮᱱᱟᱜ ᱠᱚ ᱛᱟᱵᱚᱱᱟ᱾
ᱦᱩᱸ ᱦᱩᱸ
ᱟᱛᱳ ᱚᱲᱟᱜ ᱨᱮ ᱟᱫᱚᱧ ᱢᱮᱱ ᱠᱮᱭᱟ ᱡᱩᱫᱤ ᱚᱸᱰᱮ ᱵᱟᱵᱚᱱ ᱥᱮᱱ ᱫᱟᱲᱮᱭᱟᱜᱼᱟ ᱛᱚᱵᱮ ᱟᱵᱚ ᱟᱛᱳ ᱴᱚᱞᱟ ᱠᱚᱨᱮ ᱵᱚᱱ ᱢᱟᱱᱟᱣ ᱵᱟᱛᱟᱣ ᱞᱮᱠᱟᱡ ᱚᱱᱟ ᱡᱤ ᱡᱤᱱᱤᱥ ᱵᱟᱝ ᱜᱟᱱ ᱠᱚᱜᱼᱟ᱾
ᱦᱮᱸ ᱡᱩᱛᱩᱜ ᱜᱤᱭᱟ ᱚᱱᱟᱜ ᱜᱮ ᱟᱨᱦᱚᱸ ᱱᱟᱯᱟᱭ ᱦᱳᱭᱳᱜᱼᱟ ᱾
ᱮᱱᱛᱮᱫ ᱢᱟᱱᱞᱤᱭᱟ ᱡᱚᱛᱚ ᱦᱚᱲ ᱫᱚ ᱵᱟᱵᱚᱱ ᱪᱟᱞᱟᱣ ᱫᱟᱲᱮᱭᱟᱜᱼᱟ ᱛᱚ ᱟᱨ ᱛᱮᱦᱤᱧᱟᱜ ᱫᱤᱱ ᱨᱮ ᱡᱩᱫᱤ ᱟᱵᱚᱣᱟᱜ ᱴᱚᱞᱟ ᱠᱚᱨᱮ ᱵᱟᱵᱚᱱ ᱢᱟᱱᱟᱣᱟ ᱮᱸᱰᱮ ᱠᱷᱟᱱ ᱟᱵᱚᱨᱮᱱ ᱠᱚᱲᱟ ᱠᱩᱲᱤ, ᱦᱤᱡᱩᱜ ᱠᱟᱱ ᱩᱱᱠᱩ ᱜᱤᱫᱽᱨᱟᱹ ᱠᱚ ᱱᱟᱦᱟᱜ ᱩᱱᱠᱩ ᱚᱱᱟ ᱡᱤᱱᱤᱥ ᱵᱟᱠᱚ ᱠᱚ ᱵᱩᱡᱷᱟᱹᱣ ᱫᱟᱲᱮᱭᱟᱜᱼᱟ ᱵᱚᱞᱮ ᱦᱩᱞ ᱢᱟᱦᱟ ᱪᱮᱫ ᱠᱟᱱᱟ ᱢᱮᱱᱛᱮ ᱦᱩᱞ ᱢᱟᱦᱟ ᱪᱮᱫᱟᱜ ᱠᱚ ᱢᱟᱱᱟᱣᱟ? ᱟᱫᱚ ᱱᱚᱜᱼᱚᱱᱟ ᱡᱤᱱᱤᱥ ᱜᱮ ᱟᱵᱚ ᱟᱛᱳ ᱴᱚᱞᱟ ᱨᱮ ᱡᱩᱫᱤ ᱵᱚᱱ ᱜᱚᱞᱯᱷᱚ ᱠᱟᱛᱮᱜ ᱚᱱᱟ ᱵᱚᱱ ᱢᱟᱱᱟᱣ ᱞᱮᱠᱷᱟᱱ ᱟᱨᱵᱚᱱ ᱵᱩᱡᱷᱟᱹᱣ ᱠᱚ ᱠᱷᱟᱡ ᱢᱟᱱᱮ ᱯᱨᱚᱛᱮᱠ ᱥᱮᱨᱢᱟ ᱢᱟᱱᱮ ᱥᱮᱨᱢᱟ, ᱥᱮᱨᱢᱟ ᱡᱩᱫᱤ ᱚᱱᱟ ᱡᱤᱱᱤᱥ ᱵᱚᱱ ᱞᱟᱹᱭ ᱠᱚᱣᱟ᱾ ᱛᱚᱵᱮ ᱩᱝᱠᱩ ᱡᱟᱹᱨᱩᱲ ᱠᱚ ᱵᱩᱡᱷᱟᱹᱣ ᱫᱟᱲᱮᱭᱟᱜᱼᱟ ᱥᱮ ᱦᱮᱸ ᱦᱩᱞ ᱢᱟᱱᱟᱞᱮ ᱢᱟᱱᱟᱣᱟ᱾ ᱯᱮᱜᱮᱞ ᱡᱩᱱ ᱥᱮᱴᱮᱨᱮᱱᱟ, ᱦᱩᱞ ᱢᱟᱦᱟᱞᱮ ᱢᱟᱱᱟᱣᱟ ᱦᱩᱞ ᱢᱟᱦᱟ ᱪᱮᱫᱟᱜ ᱞᱮ ᱢᱟᱱᱟᱣᱟ ᱚᱱᱟᱠᱚ ᱡᱚᱛᱚ ᱠᱚ ᱵᱟᱰᱟᱭᱟ᱾ ᱵᱟᱰᱟᱭ ᱫᱟᱲᱮᱭᱟᱜᱼᱟ ᱟᱨ ᱦᱤᱡᱩᱜ ᱠᱟᱱ ᱫᱤᱱ ᱟᱠᱚ ᱦᱚᱸ ᱚᱱᱠᱟ ᱜᱮ ᱠᱚ ᱢᱟᱱᱟᱣ ᱠᱮᱭᱟ᱾
ᱜᱚᱝᱠᱮ ᱚᱱᱠᱟ ᱢᱟ ᱥᱟᱹᱨᱤ ᱜᱤ ᱦᱩᱭ ᱠᱚᱜ ᱜᱮᱭᱟ ᱢᱮᱱᱠᱷᱟᱡ ᱡᱟᱦᱟᱸ ᱛᱟᱜ ᱟᱞᱮ ᱱᱚᱰᱮᱞᱮ ᱢᱟᱱᱟᱣ ᱠᱮᱫᱟ ᱵᱟᱨ ᱵᱚᱪᱷᱚᱨ ᱟᱫᱚ ᱱᱤᱭᱟᱹ ᱫᱷᱟᱣ ᱢᱟᱱᱟᱜᱼᱟ ᱟᱫᱚ ᱱᱤᱭᱟᱹ ᱫᱷᱟᱣ ᱫᱚᱠᱚ ᱢᱮᱱᱫᱟ ᱵᱚᱞᱮ ᱛᱷᱚᱲᱟ ᱵᱚᱱ ᱮᱱᱮᱡ ᱥᱮᱨᱮᱧᱟ᱾
ᱟᱪᱪᱷᱟ ᱟᱪᱪᱷᱟ᱾
ᱟᱫᱚ ᱜᱚᱝᱠᱮ ᱟᱹᱞᱤᱧᱟᱜ ᱦᱩᱫᱤᱥ ᱫᱚ ᱚᱱᱟ ᱢᱟ ᱵᱟᱭ ᱢᱮᱱᱮᱫ ᱠᱟᱱ ᱵᱚᱞᱮ ᱵᱚᱱ ᱮᱱᱮᱡ ᱥᱮᱨᱮᱧᱼᱟ᱾
ᱮᱱᱮᱡ ᱥᱮᱨᱮᱧ ᱫᱚ ᱚᱠᱟ ᱞᱮᱠᱟ ᱯᱮ ᱮᱱᱮᱡ ᱥᱮᱨᱮᱧᱟ᱾
ᱨᱟᱹᱥᱠᱟᱹᱜ ᱟᱞᱮ ᱵᱚᱞᱮ᱾
ᱢᱟᱱᱮ ᱟᱯᱮ ᱜᱮᱯᱮ ᱨᱟᱹᱥᱠᱟᱹᱜᱼᱟ᱾
ᱦᱩᱸ
ᱟᱪᱪᱷᱟ ᱟᱪᱪᱷᱟ᱾
ᱟᱫᱚ ᱚᱱᱟ ᱟᱫᱷᱟᱨ ᱛᱮ ᱟᱹᱞᱤᱧ ᱫᱚ ᱜᱚᱝᱠᱮ ᱱᱚᱣᱟ ᱞᱤᱧ ᱦᱩᱫᱤᱥ ᱮᱫᱟ ᱨᱟᱹᱥᱠᱟᱹ ᱢᱟ ᱮᱱᱦᱤᱞᱟᱹᱜ ᱢᱟ ᱵᱟᱝ ᱠᱟᱱᱟ ᱮᱱᱦᱤᱞᱟᱹᱜ ᱢᱟ ᱟᱹᱰᱤ ᱫᱩᱠ ᱯᱟᱨᱚᱢ ᱠᱟᱱᱟ᱾ ᱦᱩᱸ
ᱦᱮᱸ ᱮᱱᱛᱚ ᱫᱩᱠ ᱨᱮᱱᱟᱜ ᱦᱚᱸ ᱤᱭᱟᱹ ᱫᱩᱠ ᱥᱟᱢᱵᱽᱲᱟᱣ ᱞᱟᱹᱜᱤᱫ ᱜᱮᱢᱟ ᱱᱟᱦᱟᱜ ᱩᱱᱠᱩ ᱠᱚᱢᱟᱠᱚ ᱛᱤᱸᱜᱩ ᱠᱮᱴᱮᱡ ᱞᱮᱱᱟ ᱥᱮ ᱟᱨ ᱚᱱᱟ ᱵᱟᱵᱚᱛ ᱛᱤᱜᱤᱛ ᱡᱟᱦᱟᱸ ᱦᱩᱞ ᱦᱩᱭ ᱞᱮᱱᱟ ᱚᱱᱟ ᱢᱟ ᱚᱱᱟ ᱵᱟᱵᱚᱫ ᱛᱮᱜᱮ ᱠᱚ ᱦᱩᱞ ᱠᱚ ᱮᱦᱚᱵ ᱞᱮᱫ ᱫᱟ ᱩᱱ ᱦᱤᱞᱳᱜ ᱫᱚ᱾
ᱦᱩᱸ
ᱤᱭᱟᱹ ᱠᱚ ᱢᱮᱱᱟ, ᱯᱟᱰᱮᱨᱠᱚᱞᱟ ᱥᱟᱢ ᱯᱟᱨᱜᱟᱱᱟ ᱟᱹᱭᱩᱨ ᱛᱮ᱾ ᱥᱤᱫᱟᱹ ᱠᱟᱹᱱᱦᱩ ᱦᱩᱞ ᱠᱤᱱ ᱦᱚᱦᱚ ᱞᱮᱫᱟ ᱯᱮᱜᱮᱞ ᱡᱩᱱ ᱨᱮ ᱥᱮ ᱵᱟᱝ?
ᱦᱩᱸ ᱦᱩᱸ ᱦᱩᱸ
ᱟᱨ ᱯᱩᱸᱵᱩᱜ ᱰᱩᱸᱜ ᱱᱮᱠᱚ ᱢᱮᱱᱟ ᱦᱟᱡᱟᱨ ᱦᱟᱡᱟᱨ ᱦᱚᱲ ᱠᱚ ᱡᱟᱨᱣᱟᱭ ᱱᱟ᱾ ᱟᱨ ᱱᱚᱜᱼᱚᱭ ᱢᱟᱭᱟᱢ ᱠᱚ ᱟᱹᱛᱩ ᱠᱮᱫᱟ᱾ ᱟᱠᱚᱣᱟᱜ ᱡᱤᱣᱤ ᱠᱚ ᱟᱞᱟᱭ ᱠᱮᱫᱟ ᱥᱚᱢᱟᱡᱽ ᱞᱟᱹᱜᱤᱫ ᱟᱵᱚᱣᱟᱜ ᱚᱛ ᱦᱟᱥᱟ ᱞᱟᱹᱜᱤᱫ ᱢᱟᱦᱟᱡᱚᱱ ᱴᱷᱮᱡ ᱠᱷᱚᱱ ᱠᱚᱪᱞᱚᱱ ᱠᱷᱚᱱ ᱵᱟᱧᱪᱟᱜ ᱞᱟᱹᱜᱤᱫ ᱟᱨ ᱠᱚ ᱯᱷᱩᱨᱜᱟᱹᱞ ᱠᱮᱫ ᱵᱚᱱᱟ ᱾
ᱛᱤᱱᱟᱹᱜ ᱫᱩᱠ ᱨᱮᱭᱟᱜ ᱠᱟᱛᱷᱟ ᱠᱟᱱᱟ ᱜᱚᱢᱠᱮ ᱩᱱᱨᱮ ᱛᱤᱱᱟᱹᱜ ᱦᱚᱲᱟᱜ ᱥᱟᱝᱠᱷᱟ ᱪᱩᱲᱤ ᱨᱟᱹᱯᱩᱫᱱᱟ ᱛᱤᱱᱟᱹᱜ ᱜᱤᱫᱽᱨᱟᱹ ᱠᱚ ᱴᱩᱣᱟᱹᱨ ᱠᱟᱱᱟ ᱾
ᱛᱚᱵᱮ, ᱟᱵᱚᱣᱟᱜ ᱱᱚᱣᱟ ᱤᱭᱟᱹᱛᱮ ᱱᱚᱜᱼᱚᱭ ᱦᱩᱞ ᱡᱟᱱᱟᱢ ᱢᱮᱱᱮᱱ ᱠᱷᱟᱱ ᱱᱚᱜᱼᱚᱱᱟ ᱚᱱᱟ ᱤᱭᱟᱹᱛᱮ ᱱᱚᱜᱼᱚᱭ ᱥᱚᱦᱨᱟᱭ ᱪᱟᱸᱫᱳ ᱨᱮ ᱱᱟᱦᱟᱜ ᱟᱵᱚ ᱠᱚᱫᱚ ᱥᱚᱦᱚᱨᱟᱭ ᱦᱚᱸ ᱱᱚᱛᱮ ᱥᱟᱱᱛᱟᱲ ᱯᱨᱚᱠᱟᱨ ᱥᱮᱫ ᱨᱮᱫᱚ ᱵᱟᱵᱚᱱ ᱢᱟᱱᱟᱣ ᱫᱟᱲᱮᱭᱟᱜ ᱠᱟᱱᱟ ᱥᱮ ᱪᱮᱫ ᱞᱮᱠᱟ?
ᱦᱮᱸ ᱦᱮᱸ ᱚᱱᱮ ᱚᱱᱟ ᱠᱷᱟᱹᱛᱤᱨᱜᱤ ᱟᱵᱩᱣᱟᱜ ᱥᱚᱨᱦᱟᱭ ᱫᱚ ᱦᱟᱱᱛᱮ ᱟᱠᱟᱱᱟ ᱾
ᱦᱮᱭ ᱟᱫᱚ ᱱᱚᱜᱼᱚ ᱱᱚᱣᱟ ᱠᱚ ᱡᱤᱱᱤᱥ ᱠᱚ ᱫᱤᱥᱟᱹᱭ ᱦᱩᱭᱩᱜᱼᱟ ᱟᱵᱚᱨᱮᱱ ᱱᱟᱦᱟᱜ ᱯᱤᱲᱦᱤ ᱨᱮᱱ ᱜᱤᱫᱽᱨᱟᱹ ᱠᱩ ᱫᱤᱥᱟᱹᱣᱟᱠᱚ ᱦᱩᱭᱩᱜᱼᱟ ᱱᱩᱠᱩ ᱠᱚ ᱡᱮᱢᱚᱱ ᱱᱚᱣᱟ ᱡᱤᱱᱤᱥ ᱫᱚ ᱞᱮᱛᱟᱲ ᱜᱮ ᱛᱟᱦᱮᱸ ᱤᱫᱤᱜ ᱛᱟᱵᱚᱱ ᱟᱨ ᱩᱱᱠᱩ ᱦᱚᱸ ᱚᱱᱠᱟᱜ ᱜᱮ ᱡᱟᱣ ᱜᱮᱠᱚ ᱢᱟᱱᱟᱣ ᱤᱫᱤ ᱠᱮᱭᱟ ᱾
ᱦᱩᱸ ᱟᱫᱚ ᱢᱟᱱᱟ ᱢᱟ ᱜᱚᱴᱟᱜ ᱠᱟᱱᱟ ᱚᱱᱮ ᱚᱱᱠᱟ ᱵᱟᱦᱟ ᱢᱟᱞᱟ ᱟᱨᱟᱣ ᱾ ᱩᱱᱠᱤᱱᱟᱜ ᱢᱩᱴᱷᱟᱹᱱ ᱨᱮ, ᱢᱮᱱᱠᱟᱱ ᱚᱱᱟ ᱛᱟᱭᱚᱢ ᱛᱮ ᱢᱩᱪᱟᱹᱫ ᱠᱟᱛᱮᱫ ᱾ ᱟᱫᱚ ᱚᱱᱮ ᱚᱱᱠᱟ ᱠᱚ ᱜᱚᱴᱟᱭᱮᱫᱟ ᱟᱫᱚ ᱱᱚᱣᱟ ᱨᱮᱫᱚ ᱦᱟᱸᱜ ᱟᱹᱞᱤᱧ ᱫᱚ ᱵᱟᱹᱞᱤᱧ ᱨᱮᱵᱮᱱᱚᱜ ᱠᱟᱱᱟ ᱱᱚᱝᱠᱟ ᱫᱚ ᱾ ᱟᱫᱚ ᱚᱱᱟ ᱟᱜ ᱜᱮ ᱪᱮᱫ ᱠᱚ ᱢᱮᱱᱟ ᱛᱚᱵᱮ ᱚᱱᱠᱟ ᱠᱷᱟᱱ ᱦᱚᱸ ᱠᱚ ᱢᱟᱱᱟᱣᱟ ᱥᱮ ᱵᱟᱠᱚ ᱢᱟᱱᱟᱣᱟ? ᱟᱨ ᱡᱩᱫᱤ ᱢᱟᱱᱟᱣ ᱦᱩᱭᱩᱜ ᱠᱷᱟᱟᱱ ᱫᱚ ᱩᱱᱠᱩ ᱫᱚ ᱛᱩᱢᱫᱟᱜ ᱴᱟᱢᱟᱠ ᱞᱟᱹᱠᱛᱤᱭᱟᱠᱚᱣᱟ ᱾ ᱮᱱᱮᱡ ᱥᱮᱨᱮᱧ ᱟᱠᱚ ᱨᱟᱹᱥᱠᱟᱹᱜ ᱟᱠᱚ ᱢᱤᱫ ᱜᱷᱟᱹᱲᱤᱡᱽ ᱾
ᱦᱟᱸ ᱦᱟᱸ
ᱟᱨ ᱟᱹᱞᱤᱧᱟᱜ ᱢᱚᱱ ᱢᱟ ᱵᱟᱭ ᱢᱮᱱᱮᱫ ᱠᱟᱱ ᱨᱟᱹᱥᱠᱟᱹᱜ ᱢᱟ ᱾
ᱦᱩᱸ ᱵᱚᱞᱮ ᱟᱯᱮ ᱵᱚᱞᱮ ᱤᱧ ᱫᱚ ᱱᱤᱭᱟᱹᱧ ᱢᱮᱱᱟ ᱢᱚᱛᱞᱚᱵ ᱛᱤᱥ ᱡᱩᱱ ᱛᱮᱫ ᱵᱚᱱ ᱵᱟᱫ ᱠᱟᱜ ᱠᱷᱟᱡ ᱟᱫᱚ ᱯᱮᱜᱮᱞ ᱡᱩᱱ ᱢᱟᱱ ᱞᱟᱹᱭᱟ ᱩᱱ ᱦᱤᱞᱳᱜ ᱫᱚ ᱪᱮᱫ ᱤᱭᱟᱹᱛᱮ ᱥᱮᱵᱚᱱ ᱢᱟᱱᱟᱣᱫᱟ ᱚᱱᱟ ᱨᱮᱱᱟᱜ ᱜᱮ ᱠᱷᱟᱹᱴᱤ ᱫᱚᱵᱚᱱ ᱩᱫᱩᱜ ᱥᱚᱫᱚᱨ ᱞᱮᱠᱟᱱ ᱟᱨ ᱤᱱᱟᱹᱛᱮᱫ ᱮᱢᱟᱱ ᱞᱮᱭᱟ ᱮᱴᱟᱜ ᱫᱤᱱ ᱟᱯᱮ ᱯᱮ ᱨᱟᱹᱥᱠᱟᱹ ᱫᱟᱲᱮᱭᱟᱜᱼᱟ ᱯᱮ ᱚᱱᱟ ᱨᱮᱫᱚ ᱡᱟᱦᱟᱱ ᱮᱴᱠᱮᱴᱚᱬᱮ ᱵᱟᱹᱱᱩᱜᱼᱟ ᱾
ᱦᱩᱸ
ᱟᱫᱚ ᱛᱚᱵᱮ ᱜᱚᱢᱠᱮ ᱟᱢ ᱥᱟᱞᱟᱜ ᱜᱚᱞᱯᱷᱚ ᱠᱟᱛᱮᱫ ᱜᱟᱞᱢᱟᱨᱟᱣ ᱠᱟᱛᱮᱫ ᱟᱹᱰᱤ ᱱᱟᱯᱟᱭ ᱵᱩᱡᱷᱟᱹᱣᱱᱟ ᱟᱨ ᱚᱠᱛᱚ ᱠᱚᱦᱚᱸ ᱦᱩᱭ ᱵᱟᱲᱟᱭᱮᱱᱟ ᱟᱫᱚ ᱢᱟ ᱛᱚᱵᱮ ᱤᱱᱠᱟᱜᱮ ᱤᱧ ᱫᱚᱦᱚᱭ ᱠᱚᱞ ᱫᱚᱩᱧ ᱠᱮᱪᱮᱨᱮᱫ ᱠᱟᱱ ᱛᱟᱞᱟᱝᱼᱟ ᱾
ᱴᱷᱤᱠ ᱴᱷᱤᱠ